ᱦ
ᱦᱮᱱ ᱞᱳ
ᱮᱛ ᱨᱚᱲ ᱟᱸᱚᱢᱚᱜ ᱠᱟᱱᱟ ᱥᱮ ᱵᱟᱢ ᱟᱸᱡᱚᱢ ᱮᱫᱟ ᱾
ᱦᱮᱸ ᱟᱸᱡᱚᱢᱚᱜ ᱠᱟᱱᱟ ᱤᱧᱟᱜ ᱮᱢ ᱟᱸᱡᱚᱢ ᱮᱫᱟ
ᱦᱮᱸ ᱟᱢᱟᱜ ᱦᱚᱸ ᱟᱸᱡᱚᱢᱩᱜ ᱠᱟᱱᱟ ᱯᱩᱥᱴᱟᱹᱣ ᱧᱚᱜ ᱜᱮ
ᱪᱤᱱ ᱪᱤᱠᱟᱹᱭ ᱫᱟ ᱱᱤᱛᱚᱜ ᱫᱚ?
ᱱᱤᱛᱚᱜ ᱫᱚ ᱪᱮᱫ ᱦᱚᱸ ᱵᱟᱹᱧ ᱪᱤᱠᱟᱹᱭᱮᱫᱟ ᱡᱚᱢ ᱵᱟᱲᱟ ᱠᱟᱛᱮᱫ ᱟᱫᱚ
ᱫᱩᱲᱩᱵ ᱵᱟᱲᱟ ᱞᱮᱱᱟᱹᱧ ᱛᱟᱯᱚᱨᱮ ᱫᱩᱲᱩᱵ ᱵᱟᱲᱟ ᱠᱟᱛᱮᱜ ᱟᱨᱦᱚᱸ ᱟᱭᱢᱟ ᱛᱟᱨᱟᱥᱤ ᱤᱧ ᱮᱱ ᱱᱤᱛᱚᱜ ᱢᱟ ᱟᱨᱦᱚᱸ ᱱᱤᱛᱚᱜ ᱢᱟ ᱟᱨᱦᱚᱸ ᱠᱟᱹᱴᱤᱡ ᱡᱚᱢ ᱵᱟᱲᱟᱟᱭ ᱦᱩᱭᱩᱜᱼᱟ ᱠᱷᱟᱹᱡᱲᱤ ᱠᱚ ᱠᱷᱟᱹᱡᱩᱲᱤ ᱠᱚ ᱡᱚᱢ ᱵᱟᱲᱟᱛ ᱠᱟᱛᱮ ᱟᱨᱦᱚ ᱜᱚᱴᱟ ᱥᱮᱫ ᱪ ᱦᱮᱸ ᱫᱟᱜ ᱫᱚ ᱫᱟᱜ ᱮᱫᱟ ᱥᱮᱛᱟᱜ ᱠᱷᱚᱱ ᱜᱮ ᱛᱮᱜᱮᱧᱚᱜ ᱟᱫᱚ ᱫᱟᱜ ᱫᱚ ᱫᱟᱜ ᱮ ᱨᱮᱦᱚᱸᱭ ᱟᱫᱚ ᱚᱝᱠᱟ ᱫᱚ ᱵᱟᱭ ᱫᱟᱜ ᱮᱫᱟ ᱟᱨᱠᱤ ᱫᱚᱢᱮ ᱫᱚ
ᱦᱚᱸ ᱟᱞᱮ ᱥᱮᱫ ᱦᱚᱸ ᱫᱟᱜ ᱫᱟᱭ ᱛᱚ ᱮᱠᱴᱩᱚᱡ ᱜᱮ ᱫᱟᱜ ᱧᱩᱨᱩᱜ ᱠᱟᱱ ᱛᱟᱦᱮᱸᱫ ᱯᱷᱟᱠ ᱞᱮᱟᱭ ᱛᱟᱨᱯᱚᱨᱮ ᱟᱨᱦᱚ ᱱᱤᱛᱚᱜ ᱫᱚ ᱫᱟᱜ ᱮᱜᱼᱟᱭ
ᱦᱮᱸ ᱦᱮᱸ ᱢᱮᱱᱫᱟᱹᱧ ᱤᱭᱟᱹ ᱳ ᱪᱮᱫ ᱡᱮᱤᱭᱟᱹ ᱟᱲᱟᱜ ᱥᱤᱫ ᱠᱚᱢ ᱵᱟᱲᱟᱭᱟ ᱥᱮ ᱵᱟᱝ
ᱦᱮᱸ ᱵᱟᱲᱟᱭ ᱜᱤᱭᱟᱹᱧ ᱟᱲᱟᱜ ᱥᱤᱫ ᱠᱚ
ᱪᱮᱫ ᱟᱲᱟᱜ ᱠᱚᱢ ᱠᱩᱥᱤᱭᱟᱜ ᱜᱮᱭᱟ ᱵᱟᱹᱲᱛᱤ
ᱤᱧ ᱠᱩᱥᱤᱭᱟᱜ ᱤᱧ ᱪᱟᱛᱚᱢ ᱟᱲᱟᱜ ᱠᱟᱱᱛᱷᱟ ᱟᱲᱟᱜ ᱠᱩᱥᱤᱭᱟᱜ ᱜᱤᱭᱟᱹᱧ ᱟᱲᱟᱜ ᱠᱚᱫᱚ ᱡᱚᱛᱚ ᱞᱮᱠᱟᱱ ᱟᱲᱟᱜ ᱜᱤᱧ ᱠᱩᱥᱤᱭᱟᱜᱼᱟ ᱟᱢ
ᱦᱮᱸ ᱤᱧ ᱦᱚᱸ ᱟᱲᱟᱜ ᱥᱤᱫ ᱦᱚᱧ ᱠᱩᱥᱤᱭᱟᱜᱼᱟ ᱛᱟᱨᱯᱚᱨᱮ ᱟᱲᱟᱜ ᱦᱚᱧ ᱠᱩᱥᱤᱭᱟᱜᱼᱟ ᱪᱟᱛᱚᱢ ᱟᱲᱟᱜ ᱢᱩᱱᱜᱟᱹ ᱟᱲᱟᱜ ᱛᱟᱨᱯᱚᱨᱮ ᱢᱟᱱᱮ ᱯᱩᱭᱞᱟᱹ ᱠᱟᱹᱴᱤᱡ ᱟᱲᱟᱜ ᱠᱚ ᱚᱱᱟ ᱠᱚᱫᱚ ᱫᱚᱢᱮ ᱥᱤᱵᱤᱞᱟ ᱟᱹᱰᱤ ᱢᱚᱸᱡᱽ ᱵᱩᱡᱷᱟᱹᱜᱼᱟ ᱟᱨ ᱠᱚᱸᱰᱷᱟ ᱟᱲᱟᱜ ᱟᱞᱮ ᱥᱮᱫ ᱥᱮᱫ ᱨᱮ ᱫᱚᱢᱮ ᱦᱩᱭᱩᱜᱼᱟ ᱠᱚᱸᱰᱷᱟᱟ ᱟᱨ ᱦᱚᱛᱚᱛ ᱚᱱᱟ ᱠᱚᱫᱚ ᱫᱚᱢᱮ ᱥᱤᱵᱤᱞᱟ ᱠᱚᱸᱰᱷᱟ ᱦᱮᱸ
ᱞᱟᱹᱭ ᱟᱠᱚ ᱦᱚᱲᱢᱚ ᱞᱟᱹᱜᱤᱫ ᱛᱮ ᱟᱲᱟᱜ ᱥᱟᱠᱟᱢ ᱡᱚᱢ ᱫᱚ ᱟᱹᱰᱤ ᱜᱮ ᱵᱷᱟᱜᱤ ᱜᱮᱭᱟ ᱦᱮᱸᱥᱮ
ᱦᱮᱸ ᱦᱚᱲᱢᱚ ᱞᱟᱹᱜᱤᱫ ᱟᱲᱟᱜ ᱥᱟᱠᱟᱢ ᱡᱤᱞ ᱦᱟᱹᱠᱩ ᱠᱷᱚᱡ ᱦᱚᱸ ᱟᱲᱟᱜ ᱥᱟᱠᱟᱢ ᱨᱮᱫᱚ ᱟᱹᱰᱤ ᱟᱭᱢᱟ ᱮᱸ ᱢᱟᱭᱟᱝ ᱠᱚ ᱦᱩᱭᱩᱜᱼᱟ ᱚᱱᱟ ᱥᱟᱶ ᱥᱟᱶᱛᱮ ᱦᱚᱲᱢᱚ ᱦᱚᱸ ᱱᱟᱯᱟᱭ ᱛᱟᱦᱮᱱᱟ
ᱵᱷᱟᱜᱮ ᱛᱟᱸᱦᱮᱱᱟ ᱦᱮᱸ
ᱟᱫᱚ ᱡᱤᱞ ᱦᱟᱹᱠᱩ ᱡᱚᱢ ᱦᱚᱸ ᱵᱷᱟᱹᱜᱮᱭᱟ ᱢᱮᱱᱠᱷᱟᱱ ᱡᱤᱞ ᱦᱟᱹᱠᱩ ᱫᱚ
ᱡᱮᱞ ᱦᱟᱹᱠᱩ ᱠᱷᱚᱱ ᱫᱚ ᱟᱲᱟᱜ ᱥᱟᱠᱟᱢ ᱡᱚᱢ ᱜᱮ ᱡᱟᱹᱥᱛᱤ ᱫᱚ ᱵᱷᱟᱜᱮᱭᱟ ᱟᱨ ᱠᱚ ᱞᱟᱹᱭᱟ ᱠᱚ ᱤᱭᱟᱹ ᱰᱟᱝᱨᱟ ᱴᱟ ᱟᱲᱟᱜ ᱡᱟᱦᱟᱸ ᱰᱟᱝᱨᱟ ᱠᱟᱴᱟ ᱟᱲᱟᱜ ᱚᱱᱟ ᱫᱚ ᱟᱨᱦᱚᱸ ᱠᱚ ᱞᱟᱹᱭᱟ ᱡᱮ ᱡᱩᱫᱤ ᱵᱮᱨᱮᱞ ᱛᱮᱢ ᱡᱚᱢ ᱠᱷᱟᱱ ᱫᱚ ᱟᱨᱦᱚᱸ ᱵᱷᱟᱜᱤ ᱠᱩᱲᱤ ᱜᱤᱫᱽᱨᱟᱹ ᱞᱟᱹᱜᱤᱫ ᱛᱮ ᱫᱚ
ᱦᱮᱸ
ᱡᱚᱢ ᱠᱮᱫᱟᱢ
ᱟᱫᱚ ᱤᱭᱟᱹ ᱡᱤᱞ ᱦᱟᱹᱠᱩ ᱠᱚ ᱦᱮᱸ ᱡᱤᱞ ᱦᱟᱹᱠᱩ ᱠᱚᱦᱚᱸ ᱡᱟᱢ ᱵᱷᱟᱜᱮᱭᱟ ᱞᱟᱹᱭᱫᱤᱧ ᱟᱫᱚ ᱟᱵᱚ ᱪᱮᱫ ᱞᱮᱠᱟ ᱠᱟᱛᱮᱜ ᱵᱚᱱ ᱡᱚᱢᱟ ᱚᱱᱠᱟ ᱠᱟᱛᱮ ᱡᱚᱢ ᱵᱟᱝ ᱵᱷᱟᱜᱮᱭᱟ ᱫᱚᱢᱮ ᱵᱚᱱ ᱢᱚᱥᱞᱟ ᱯᱟᱹᱛᱤ ᱠᱚᱨᱮ ᱢᱮᱥᱟ ᱠᱟᱛᱮᱜ ᱵᱚᱱ ᱩ ᱩᱛᱩᱭᱟ ᱟᱨᱠᱤ ᱟᱫᱚ ᱚᱱᱟ ᱚᱱᱠᱟᱱᱟᱜ ᱡᱚᱢ ᱛᱚ ᱵᱟᱝ ᱵᱷᱟᱹᱜᱮᱭᱟ ᱞᱟᱡ ᱵᱟᱹᱲᱤᱡᱚᱜᱼᱟ ᱡᱮᱞ ᱦᱟᱹᱠᱩ ᱠᱚ ᱦᱚᱸ ᱧᱮᱞ ᱢᱮ ᱟᱹᱰᱤ ᱟᱭᱢᱟ ᱦᱚᱲ ᱜᱮ ᱧᱮᱞ ᱢᱮ ᱛᱤᱠᱤ ᱠᱟᱛᱮᱫ ᱡᱟᱸᱦᱟᱭ ᱠᱚ ᱡᱚᱢ ᱦᱚᱪᱚ ᱠᱚᱣᱟ ᱟᱨᱠᱤ ᱥᱩᱫᱷᱩ ᱨᱟᱥᱮ ᱠᱟᱛᱮᱜ ᱡᱮᱞ ᱠᱚ ᱦᱚᱸ ᱨᱟᱥᱮ ᱵᱩᱞᱩᱝ ᱮᱢ ᱠᱟᱛᱮᱫ ᱟᱨ ᱥᱩᱫᱩ ᱚᱱᱮ ᱵᱤᱞᱤ ᱠᱚ ᱦᱚᱸ ᱛᱤᱠᱤ ᱦᱮᱸ ᱵᱤᱞᱤ ᱠᱚ ᱦᱚᱸ ᱛᱤᱠᱤ ᱚᱱᱟ ᱠᱚᱫᱚ ᱥᱤᱵᱤᱞᱟ ᱟᱫᱚ ᱟᱵᱚ ᱫᱚ ᱦᱟᱱᱮ ᱩᱛᱩᱭᱟᱵᱚᱱ ᱫᱚᱢᱮ ᱢᱚᱥᱞᱟ ᱨᱮ ᱥᱩᱱᱩᱢ ᱫᱚᱢᱮ ᱵᱚᱱ ᱮᱢᱟᱜᱼᱟ ᱚᱱᱠᱟ ᱠᱟᱛᱮᱜ ᱡᱚᱢ ᱞᱮᱠᱷᱟᱡ ᱠᱤᱱᱛᱩ ᱳᱭ ᱢᱟᱱᱮ ᱦᱚᱲᱢᱚ ᱫᱚ ᱵᱟᱝ ᱵᱷᱟᱜᱤ ᱵᱟᱝ ᱛᱟᱸᱦᱮᱱᱟ ᱠᱤᱱᱛᱩ ᱞᱟᱡ ᱠᱚ ᱵᱟᱹᱲᱤᱡᱚᱜᱼᱟ
ᱦᱮᱸ ᱦᱚᱲᱢᱚ ᱞᱟᱹᱜᱤᱫ ᱛᱮ ᱟᱹᱰᱤ ᱜᱮ ᱵᱟᱝ ᱴᱷᱤᱠ ᱜᱮᱭᱟ ᱚᱱᱟ ᱠᱚᱫᱚ ᱛᱚ ᱟᱲᱟᱜ ᱥᱟᱠᱟᱢ ᱫᱚ ᱟᱹᱰᱤ ᱜᱮ ᱵᱷᱟᱜᱮ ᱜᱮᱭᱟ ᱞᱟᱹᱭᱟ ᱠᱚ ᱦᱮᱸᱥᱮ ᱟᱨ ᱛᱟᱦᱚᱞᱮ ᱪᱮᱫ ᱪᱮᱫ ᱟᱲᱟᱜ ᱠᱚᱢ ᱩᱨᱩᱢ ᱟᱠᱟᱫ ᱜᱮᱭᱟ?
ᱩᱨᱩᱢ ᱫᱚ ᱚᱱᱮᱧ ᱩᱨᱩᱢ ᱠᱟᱜ ᱜᱮᱭᱟ ᱢᱤᱫ ᱩᱸ ᱢᱩᱸᱡ ᱟᱲᱟᱜ ᱢᱮᱱᱟᱜᱼᱟ ᱠᱟᱱᱛᱷᱟ ᱟᱲᱟᱜ ᱛᱟᱨᱯᱚᱨᱮ ᱚᱱᱮ ᱡᱟᱸᱦᱟ ᱟᱞᱮ ᱥᱮᱫ ᱡᱟᱸᱦᱟ ᱮᱸ ᱜᱟᱨᱩᱱᱰᱤ ᱟᱲᱟᱜ ᱧᱟᱢᱚᱜᱼᱟ ᱪᱟᱛᱚᱢ ᱟᱲᱟᱜ ᱚᱱᱟ ᱠᱩᱭᱞᱟᱹ ᱠᱟᱹᱴᱤ ᱡᱟᱸᱦᱟ ᱰᱟᱝᱨᱟ ᱠᱟᱴᱷᱟᱢ ᱞᱟᱹᱭ ᱫᱟ ᱟᱞᱮ ᱫᱚ ᱠᱩᱭᱞᱟᱹ ᱠᱟᱹᱴᱤ ᱞᱮ ᱞᱟᱹᱭᱟ ᱢᱩᱱᱜᱟᱹ ᱟᱲᱟᱜ ᱟᱹᱴᱷᱩᱭᱟᱹ ᱟᱲᱟᱜ ᱜᱟᱺᱫᱷᱟᱹᱨᱤ ᱟᱲᱟᱜ ᱯᱟᱞᱚᱱ ᱟᱲᱟᱜ ᱟᱹᱰᱤ ᱟᱭᱢᱟ ᱟᱲᱟᱜ ᱢᱮᱱᱟᱜᱼᱟ ᱱᱚᱣᱟ ᱠᱚ ᱵᱷᱟᱜᱮ ᱡᱤᱱᱤᱥ ᱠᱟᱱᱟ ᱦᱮᱸ
ᱢᱟᱱᱮ ᱤᱭᱟᱹ
ᱪᱮᱫ ᱮᱢ ᱞᱟᱹᱭ ᱫᱟ?
ᱦᱚᱛᱚᱜ ᱟᱲᱟᱜ ᱠᱚ ᱚᱱᱟ ᱠᱚ ᱧᱟᱢᱚᱜ ᱜᱮᱭᱟ ᱢᱮᱱᱫᱟᱹᱧ ᱤᱭᱟᱹ ᱵᱤᱨ ᱫᱤᱥᱚᱢ ᱨᱮ ᱫᱚ ᱦᱟᱱᱮ ᱢᱟᱴᱷᱟ ᱟᱲᱟᱜ ᱠᱮᱫᱟᱹᱵ ᱟᱲᱟᱜ ᱚᱱᱟ ᱠᱚ ᱧᱟᱢ ᱦᱮᱸ ᱚᱱᱟ ᱫᱚ ᱵᱤᱨ ᱫᱤᱥᱚᱢ ᱦᱚᱲ ᱵᱷᱟᱜᱮ ᱞᱟᱹᱭᱟ ᱠᱚ ᱢᱟᱴᱷᱟ ᱟᱲᱟᱜ ᱫᱚ ᱡᱚᱡᱚ ᱧᱚᱜ ᱜᱮ ᱵᱩᱡᱩᱜᱼᱟ᱾
ᱦᱚᱸ ᱦᱮᱝᱪᱟ ᱟᱲᱟᱜ ᱥᱮ ᱪᱮᱫ ᱨᱮᱱᱟᱜ ᱢᱤᱫᱴᱟᱝ ᱚᱱᱟ ᱦᱚᱸ ᱵᱷᱟᱜᱮᱭᱟ
ᱦᱮᱸ ᱞᱟᱹᱭᱟ ᱠᱩ ᱥᱮ ᱚᱱᱟ ᱫᱚ ᱦᱟᱲᱦᱟᱫ ᱦᱟᱲᱦᱟᱫ ᱵᱩᱡᱩᱜᱼᱟ ᱡᱚᱢ ᱵᱟᱲᱟ ᱫᱚ ᱵᱟᱝ ᱦᱩᱭ ᱠᱟᱱᱟ ᱚᱱᱠᱟ ᱠᱚ ᱞᱟᱹᱭᱟ ᱠᱚ
ᱚᱱᱟ ᱦᱮᱸᱝᱪᱟ ᱟᱲᱟᱜ
ᱦᱮᱸ
ᱦᱮᱸ ᱦᱮᱸ ᱚᱱᱠᱟ ᱜᱮ ᱵᱩᱡᱷᱟᱹᱜᱼᱟ ᱟᱫᱚ ᱚᱱᱟ ᱠᱚᱫᱚ ᱨᱟᱱ ᱨᱮᱱᱟᱜ ᱦᱮᱸ ᱤᱭᱟᱹ ᱠᱟᱱᱟ ᱛᱚ ᱥᱟᱠᱟᱢ ᱠᱟᱱᱟ ᱛᱚ
ᱦᱮᱸ
ᱨᱟᱱ ᱠᱟᱹᱢᱤ ᱨᱮᱠᱚ ᱵᱮᱣᱦᱟᱨᱟ ᱱᱚᱣᱟ ᱠᱚᱫᱚ ᱟᱫᱚ ᱢᱮᱱᱠᱷᱟᱡ ᱱᱚᱣᱟ ᱠᱚ ᱡᱚᱢ ᱞᱮᱠᱷᱟᱡ ᱢᱟᱭᱟᱢ ᱠᱷᱩᱵ ᱵᱷᱟᱜᱮ ᱦᱩᱭᱩᱜᱼᱟ ᱟᱨᱠᱤ᱾
ᱦᱮᱸ ᱦᱮᱸ
ᱦᱮᱸ ᱛᱟᱦᱞᱮ ᱤᱭᱟᱹ ᱟᱯᱮᱥᱮᱫ ᱫᱚ ᱪᱮᱫ ᱪᱮᱫ ᱟᱲᱟᱜ ᱠᱚ ᱧᱟᱢᱚᱜ ᱜᱮᱭᱟ?
ᱟᱞᱮ ᱥᱮ ᱡᱟᱦᱟᱸ ᱵᱤᱨ ᱠᱚᱨᱮ ᱛᱟᱦᱮᱱᱟ ᱚᱱᱟᱜᱮ ᱵᱟᱹᱱᱩᱜᱼᱟ᱾ ᱚᱱᱟ ᱡᱟᱦᱟᱸ ᱤᱭᱟᱹ ᱢᱟᱴᱷᱟ ᱟᱲᱟᱜ ᱠᱤᱫᱩ ᱟᱲᱟᱜ ᱠᱚ ᱚᱱᱟ ᱠᱚᱫᱚ ᱵᱟᱹᱱᱩᱜᱼᱟ, ᱟᱞᱮᱥᱮᱫ ᱫᱚ᱾ ᱚᱱᱟ ᱜᱟᱨᱩᱱᱰᱤ ᱟᱲᱟᱜ, ᱦᱤᱸᱥᱤ ᱟᱲᱟᱜ, ᱠᱟᱱᱟᱱᱛᱷᱟ ᱟᱲᱟᱜ, ᱰᱟᱝᱨᱟ ᱠᱟᱴᱟ ᱟᱲᱟᱜ ᱚᱱᱟ ᱠᱚᱫᱚ ᱧᱟᱢᱚᱜᱼᱟ᱾
ᱦᱮᱸ
ᱠᱟᱱᱛᱷᱟᱲᱟᱜ ᱦᱚᱸ, ᱠᱟᱱᱛᱷᱟᱲᱟᱜ ᱟᱨ ᱡᱟᱦᱟᱸ ᱤᱭᱟᱹ ᱜᱷᱤᱢᱟᱹ ᱟᱲᱟᱜ ᱠᱚ ᱞᱟᱹᱭᱫᱟ ᱚᱱᱟ ᱫᱚ ᱢᱤᱫ ᱥᱤᱡᱤᱱ ᱜᱮ ᱧᱟᱢᱚᱜᱼᱟ᱾ ᱱᱮᱛᱟᱨ ᱵᱟᱹᱭᱦᱟᱹᱲ ᱠᱚᱨᱮ ᱫᱟᱜ ᱠᱚ ᱯᱮᱨᱮᱡᱚᱜᱼᱟ ᱛᱚ᱾ ᱱᱮᱛᱟᱨ ᱫᱤᱱ ᱫᱚ ᱵᱟᱝ ᱧᱟᱢᱚᱜᱼᱟ, ᱚᱱᱟ ᱠᱚᱫᱚ᱾
ᱦᱮᱸ ᱛᱚ ᱟᱨ ᱦᱚᱸᱜ ᱚᱚᱭ ᱡᱮ ᱵᱟᱹᱭᱦᱟᱹᱲ ᱠᱚᱨᱮ ᱫᱟᱜ ᱠᱚ ᱯᱮᱨᱮᱡᱚᱜ ᱠᱟᱱᱟ ᱦᱮᱸᱥᱮ ᱟᱫᱚ ᱟᱯᱮ ᱥᱮᱫ ᱫᱚ ᱦᱟᱹᱠᱩ ᱠᱚ ᱠᱚ ᱧᱟᱢᱚᱜᱼᱟ ᱥᱮ ᱵᱟᱝ᱾ ᱦᱟᱹᱠᱩ, ᱠᱟᱴᱠᱚᱢ, ᱜᱚᱸᱜᱷᱟ ᱩᱱᱠᱩ ᱠᱚ ᱯᱮ ᱦᱟᱞᱟᱝ ᱠᱚᱜᱮᱭᱟ ᱥᱮ ᱵᱟᱝ?
ᱦᱮᱸ ᱧᱟᱢᱚᱜ ᱜᱮᱭᱟ ᱠᱚ ᱟᱫᱚ ᱦᱟᱱᱮ ᱢᱟᱲᱟᱝ ᱛᱮᱫᱚ ᱟᱨᱚ ᱜᱟᱡᱮ ᱡᱟᱹᱥᱛᱤ ᱠᱚ ᱛᱟᱦᱮᱸ ᱠᱟᱱᱟ ᱠᱚ ᱟᱨ ᱮᱠᱷᱚᱱ ᱫᱚ ᱩᱱᱟᱹᱜ ᱠᱚ ᱵᱟᱠᱚ ᱧᱟᱢᱚᱜ ᱠᱟᱱᱟ ᱠᱚ ᱚᱱᱮ ᱠᱷᱮᱛ ᱠᱚᱨᱮ ᱫᱚᱢᱮ ᱟᱹᱰᱤ ᱞᱮᱠᱟᱱ ᱨᱟᱱ ᱠᱚᱵᱚᱱ ᱵᱮᱣᱦᱟᱨᱮᱫᱼᱟ ᱥᱮ ᱚᱱᱟ ᱠᱷᱟᱹᱛᱤᱨ ᱛᱮ ᱩᱱᱠᱩ ᱦᱚᱸ ᱠᱚᱢᱚᱜ ᱠᱟᱱᱟ ᱠᱚ ᱟᱹᱰᱤᱜᱟᱱ᱾
ᱦᱮᱸ
ᱵᱟᱠᱚ ᱧᱟᱢᱟ ᱟᱨ ᱡᱚᱠᱷᱚᱱ ᱦᱟᱱᱮ ᱦᱩᱰᱤᱧ ᱦᱩᱰᱤᱧ ᱞᱮ ᱛᱟᱦᱮᱸ ᱠᱟᱱᱟ ᱩᱱ ᱢᱟ ᱡᱚᱠᱷᱚᱱ ᱦᱩᱰᱤᱧ ᱦᱩᱰᱤᱧ ᱞᱮ ᱛᱟᱦᱮᱸ ᱠᱟᱱᱟ, ᱩᱱ ᱢᱟ ᱜᱟᱭᱛᱮ ᱚᱱᱠᱟ ᱯᱳᱭᱞᱳᱭ ᱫᱟᱜ ᱟᱠᱟᱟᱜ ᱥᱮ ᱜᱟᱟᱭᱛᱮ ᱜᱟᱱ ᱜᱤᱫᱽᱨᱟᱹ ᱢᱤᱫ ᱠᱟᱛᱮᱜ ᱞᱮ ᱪᱟᱞᱟᱜ ᱟᱞᱮ ᱜᱚᱝᱜᱷᱟ ᱦᱟᱞᱟᱝ ᱾ ᱛᱤᱱᱟᱹᱜ ᱨᱟᱹᱥᱠᱟᱹ ᱜᱮᱢ ᱦᱟᱞᱟᱝ ᱠᱚᱣᱟ᱾
ᱦᱮᱸ ᱟᱨ ᱱᱮᱛᱟᱨ ᱢᱟ ᱧᱮᱞᱚᱜ ᱠᱟᱱᱟ ᱟᱹᱰᱤ ᱟᱭᱢᱟ ᱢᱟᱱᱮ ᱠᱷᱮᱛ ᱠᱚᱨᱮ ᱟᱹᱰᱤ ᱟᱭᱢᱟ ᱠᱷᱮᱛ ᱠᱚᱨᱮ ᱦᱮᱸᱥᱮ ᱱᱩᱠᱩ ᱦᱟᱹᱠᱩ ᱵᱟᱹᱲᱛᱤ ᱠᱚ ᱛᱟᱦᱮᱱ ᱠᱟᱱ ᱠᱷᱟᱹᱛᱤᱨ ᱛᱮ ᱟᱫᱚ ᱦᱚᱲ ᱠᱚᱦᱚᱸ ᱢᱟᱱᱮ ᱮᱸᱻ ᱦᱟᱠᱩ ᱥᱟᱵ ᱠᱚᱠᱚ ᱪᱟᱞᱟᱜ ᱠᱟᱱᱟ ᱟᱫᱚ ᱜ ᱜᱟᱪᱷᱤ ᱠᱚᱠᱚ ᱞᱮᱵᱮᱫ ᱮᱫ ᱛᱟᱠᱚᱣᱟ᱾ ᱟᱫᱚ ᱚᱱᱟ ᱨᱟᱹᱜᱤ ᱛᱮᱦᱚᱸ ᱢᱤᱫᱴᱤᱡ ᱵᱟᱨᱭᱟ ᱦᱚᱲ ᱫᱚ ᱧᱮᱞ ᱫᱟᱹᱧ ᱠᱷᱮᱛ ᱠᱚ ᱨᱮ ᱦᱟᱠ ᱦᱟᱠᱩ ᱜᱚᱡ ᱞᱟᱹᱜᱤᱫ ᱵᱤᱥ ᱠᱚ ᱮᱢᱟᱜ ᱠᱟᱱᱟ᱾ ᱦᱮᱸ ᱟᱨ ᱜᱚᱡ ᱠᱟᱠᱚ ᱠᱟᱱᱟ ᱠᱚ ᱡᱚᱛᱚ ᱦᱟᱠᱩ᱾
ᱠᱤᱱᱛᱩ ᱚᱱᱟ ᱫᱚ ᱵᱟᱝ ᱵᱷᱟᱜᱮᱭᱟ ᱦᱮᱸ ᱥᱮ
ᱦᱮᱸ ᱩᱱᱠᱩ ᱡᱤᱭᱟᱹᱞᱤ ᱠᱟᱱᱟ ᱠᱚ ᱩᱱᱠᱩ ᱦᱚᱸ ᱵᱟᱧᱪᱟᱜ ᱨᱮᱱᱟᱜ ᱤᱭᱟᱹ ᱢᱮᱱᱟᱜ ᱛᱟᱠᱚ ᱛᱟᱦᱮᱸ ᱦᱚᱪᱚ ᱜᱤ᱾ ᱟᱨ ᱡᱚᱢ ᱛᱚ ᱦᱟᱹᱠᱩ ᱢᱟᱱᱮ ᱡᱷᱚᱛᱚ ᱢᱟᱱᱮ
ᱦᱮᱸ ᱟᱵᱚ ᱦᱚᱸ ᱦᱟᱹᱠᱩ ᱵᱚᱱ ᱡᱚᱢᱮᱫ ᱠᱚᱣᱟ, ᱚᱝᱠᱟ ᱫᱚ ᱡᱷᱚᱛᱚ ᱫᱚ ᱵᱟᱵᱚᱱ ᱡᱚᱢᱮᱫ ᱠᱚᱣᱟ ᱛᱚ ᱢᱤᱫᱴᱟᱝ ᱵᱟᱨᱭᱟ ᱫᱚᱵᱚᱱ ᱥᱟᱨᱮᱡ ᱠᱟᱠᱚ ᱠᱟᱱᱟ ᱩᱝᱠᱩ ᱠᱚ ᱠᱚ ᱟᱨ ᱵᱤᱞᱤ ᱦᱚᱯᱚᱱ ᱠᱟᱛᱮᱫ ᱟᱨᱚ ᱠᱚ ᱦᱩᱭᱩᱜ ᱠᱟᱱᱟ ᱦᱮᱸ ᱥᱮ
ᱦᱮᱸ
ᱦᱮᱸ ᱟᱨ ᱟᱢ ᱫᱚ ᱪᱤᱞᱤ ᱦᱟᱹᱠᱩ ᱡᱚᱢᱮᱢ ᱠᱩᱥᱤᱭᱟᱠᱚ ᱜᱮᱭᱟ?
ᱤᱧ ᱦᱟᱠᱩ ᱚᱱᱠᱟ ᱞᱮᱠᱟ ᱫᱚ ᱡᱮ ᱵᱟᱹᱧ ᱠᱩᱥᱤᱭᱟᱠᱚᱣᱟ ᱚᱝᱠᱟ ᱫᱚ ᱵᱟᱝ ᱡᱚᱛᱚ ᱦᱟᱠᱩ ᱜᱤᱧ ᱠᱩᱥᱤᱭᱟᱠᱚᱣᱟ᱾
ᱦᱩᱸ ᱦᱟᱠᱩ ᱠᱚᱦᱚᱸ ᱵᱟᱹᱲᱛᱤ ᱫᱚ ᱩᱛᱩ ᱠᱷᱚᱡ ᱫᱚ ᱵᱟᱲᱛᱤ ᱤᱧ ᱫᱚ ᱞᱟᱫ ᱜᱧ ᱠᱩᱥᱤᱭᱟᱜᱼᱟ, ᱞᱟᱫ ᱩᱝᱠᱩ ᱨᱟᱯᱟᱜ
ᱠᱷᱟᱱᱛᱟ ᱟᱲᱟᱜ ᱨᱟᱯᱟᱜ ᱚᱱᱟᱜᱮ ᱡᱟᱹᱥᱛᱤ ᱥᱤᱵᱤᱞᱟ
ᱦᱮᱸ ᱯᱮᱸᱭᱟᱡᱽ ᱢᱟᱨᱤᱪ ᱵᱮᱨᱮᱞ ᱢᱟᱨᱤᱡ ᱯᱮᱸᱭᱟᱡ ᱚᱱᱟ ᱟᱨ ᱥᱩᱱᱩᱢ ᱟᱛᱮᱜ ᱥᱤᱯᱤ ᱠᱚ ᱦᱩᱭᱩᱜᱼᱟ᱾ ᱟ ᱱᱤᱭᱟᱹ ᱫᱤᱱ ᱫᱚᱢᱮ ᱠᱚ ᱥᱤᱵᱤᱞᱟ ᱠᱤᱱᱛᱩ ᱢᱤᱫ ᱫᱷᱟᱹᱲᱤ ᱫᱟᱠᱟᱢ ᱡᱚᱢ ᱜᱚᱫ ᱠᱟᱜᱼᱟ᱾
ᱦᱮᱸ ᱟᱨ ᱫᱟᱠᱟ ᱡᱩᱫᱤ ᱟᱨᱚ ᱞᱚᱞᱚ ᱞᱚᱞᱚ ᱛᱟᱦᱮᱱᱟ᱾ ᱫᱟᱜ ᱢᱟᱹᱲᱤ ᱫᱟᱠᱟ ᱦᱮᱸ ᱟᱨᱚ ᱡᱩᱚᱫᱤ ᱞᱚᱞᱚ ᱞᱚᱞᱚ ᱛᱟᱸᱭᱮᱱᱟ ᱛᱟᱦᱚᱞᱮ ᱠᱷᱟᱱ ᱢᱟᱢ ᱞᱟᱹᱭᱜᱮ ᱵᱟᱝ ᱦᱩᱭᱩᱜᱼᱟ᱾ ᱛᱤᱨᱮᱢ ᱡᱚᱢ ᱪᱟᱵᱟᱭᱟ ᱟᱢ ᱱᱤᱡᱮᱜ ᱜᱮ ᱵᱟᱢ ᱴᱷᱠᱟᱹ ᱫᱟᱲᱮᱭᱟᱜᱼᱟ᱾
ᱟᱨ ᱚᱱᱠᱟᱱᱟᱜ ᱡᱚ ᱡᱤᱱᱤᱥ ᱫᱟᱨᱮ ᱠᱚ ᱟᱯᱮ ᱥᱮᱫ ᱵᱟᱹᱱᱩᱜ-ᱟ ᱡᱟᱦᱟᱸ ᱡᱚᱢ ᱠᱟᱛᱮᱫ ᱦᱚᱲᱢᱚ ᱱᱟᱯᱟᱭ ᱛᱟᱦᱮᱱᱟ ᱟᱨᱠᱤ, ᱚᱱᱠᱟᱱᱟᱜ ᱡᱚᱢᱟᱜ ᱫᱟᱨᱮ ᱠᱚ ᱵᱟᱹᱱᱩᱜ ᱛᱟᱯᱮᱭᱟ
ᱚᱱᱠᱟᱱᱟᱜ ᱡᱚᱢᱟᱜ ᱫᱟᱨᱮ ᱫᱚ ᱱᱚᱜ-ᱚᱭ ᱢᱤᱫ ᱥᱤᱡᱤᱱ ᱱᱚᱜ-ᱚᱭ ᱠᱷᱤᱡᱩᱨ ᱦᱩᱭᱩᱜ-ᱟ ᱛᱮᱨᱮᱞ ᱛᱟᱨᱚᱵ ᱚᱱᱟ ᱫᱚ ᱥᱤᱡᱤᱱ ᱥᱤᱡᱤᱱ ᱜᱮ ᱦᱩᱭᱩᱜ ᱟᱥᱮ
ᱵᱟᱝ ᱟᱯᱮᱭᱟᱜ ᱤᱧ ᱞᱟᱹᱭᱫᱟ ᱟᱯᱮᱭᱟᱜ ᱫᱟᱨᱮ ᱵᱟᱹᱱᱩᱜ ᱛᱟᱯᱮᱭᱟ ᱚᱱᱠᱟᱱᱟᱜ ᱡᱟᱦᱟᱸᱭ
ᱟᱞᱮᱭᱟᱜ ᱫᱟᱨᱮ ᱫᱚ ᱚᱱᱠᱟ ᱫᱚ ᱵᱟᱹᱱᱩᱜ-ᱟ ᱥᱩᱫᱩ ᱩᱞ ᱫᱟᱨᱮ ᱜᱮ ᱢᱮᱱᱟᱜ ᱛᱟᱞᱮᱭᱟ
ᱟᱞᱮᱭᱟ ᱫᱚ ᱚᱱᱠᱟ ᱤᱭᱟᱹ ᱫᱟᱨᱮ ᱠᱚᱫᱚ ᱵᱟᱹᱱᱩᱜ-ᱟ ᱢᱟᱱᱮ ᱯᱤᱭᱟᱹᱨᱤ, ᱛᱟᱯᱚᱨᱮ ᱠᱚ ᱚᱱᱟ ᱠᱚᱫᱚ ᱵᱟᱹᱱᱩᱜ ᱛᱟᱞᱮᱭᱟ
ᱦᱮᱸ ᱦᱮᱸ ᱱᱚᱜ-ᱚᱭ ᱡᱮ ᱯᱤᱭᱟᱨᱤ ᱠᱩᱫ ᱛᱟᱨᱯᱚᱨᱮ ᱦᱩᱭᱩᱜ ᱠᱟᱱᱟ ᱮᱸ - ᱚᱱᱟ ᱫᱟᱨᱮ ᱠᱚᱫᱚ ᱟᱨᱠᱤ ᱡᱚᱢᱟ ᱱᱚᱣᱟ ᱡᱚ ᱠᱚᱫᱚ ᱡᱚᱢ ᱞᱮᱠᱷᱟᱡ ᱦᱚᱲᱢᱚ ᱵᱷᱟᱜᱤ ᱫᱚᱦᱚᱭᱟ
ᱦᱮᱸ ᱟᱨ ᱥᱤᱡᱤᱱ ᱨᱮ ᱡᱟᱦᱟᱸ ᱯᱷᱚᱞ ᱢᱤᱫ ᱫᱷᱟᱣ ᱦᱩᱭᱩᱜ-ᱟ ᱚᱱᱟ ᱡᱚᱢ ᱞᱮᱠᱷᱟᱱ ᱫᱚ ᱟᱨᱦᱚᱸ ᱟᱹᱰᱤᱜᱮ ᱱᱟᱯᱟᱭᱚᱜ-ᱟ ᱡᱮᱢᱚᱱ ᱠᱷᱤᱡᱩᱨ ᱠᱚ ᱚᱱᱟ ᱫᱚ ᱢᱤᱫ ᱫᱷᱟᱣ ᱜᱮ ᱵᱚᱪᱷᱚᱨ ᱨᱮ ᱢᱤᱫ ᱫᱷᱟᱣ ᱜᱮ ᱦᱩᱭᱩᱜ-ᱟ ᱥᱮ
ᱦᱮᱸ
ᱟᱪᱪᱷᱟ ᱤᱭᱟᱹ ᱫᱟᱬᱟᱱ ᱠᱚᱢ ᱥᱮᱱ ᱵᱟᱲᱟ ᱟᱠᱟᱱ ᱜᱮᱭᱟ? ᱡᱟᱦᱟᱸ ᱥᱮᱫ ᱵᱟᱦᱨᱮ ᱫᱟᱬᱟᱱ ᱠᱚ
ᱵᱟᱨᱦᱮ ᱫᱟᱬᱟᱱ ᱠᱚᱫᱚ ᱵᱟᱹᱧ ᱪᱟᱞᱟᱣ ᱵᱟᱲᱟ ᱟᱠᱟᱱᱟ ᱟᱫᱚ ᱪᱟᱞᱟᱜ ᱦᱩᱭᱩᱜ-ᱟ
ᱠᱩᱥᱤᱭᱟᱜ ᱟᱢ ᱥᱮ ᱵᱟᱝ?
ᱦᱮᱸ ᱫᱟᱬᱟᱱ ᱤᱧ ᱠᱩᱥᱤᱭᱟᱜ ᱜᱮᱭᱟ ᱚᱱᱮ ᱵᱤᱨ ᱠᱚᱨᱮ ᱦᱚᱸ ᱫᱟᱬᱟᱱᱤᱧ ᱠᱩᱥᱤᱭᱟᱜ-ᱟ ᱛᱟᱨᱯᱚᱨᱮ ᱱᱟᱹᱭ ᱠᱚ
ᱫᱟᱜ ᱠᱚᱨᱮ ᱟᱹᱰᱤ ᱢᱚᱡᱽ ᱵᱩᱡᱷᱟᱹᱜ-ᱟ
ᱦᱮᱸ ᱟᱯᱮ ᱥᱮᱫ ᱱᱟᱹᱭ ᱜᱟᱰᱟ ᱠᱚ ᱵᱟᱹᱱᱩᱜ ᱜᱮᱭᱟ?
ᱱᱟᱹᱭ ᱢᱮᱱᱟᱜ-ᱟ ᱟᱞᱮᱥᱮᱫ ᱫᱚ
ᱟᱨ ᱛᱟᱦᱚᱞᱮ ᱱᱟᱹᱭ ᱨᱮᱫᱚ ᱥᱟᱨᱟ ᱵᱚᱪᱷᱚᱨ ᱜᱮ ᱫᱟᱜ ᱛᱟᱦᱮᱱᱟ?
ᱦᱮᱸ ᱱᱟᱹᱭ ᱨᱮ ᱫᱟᱜ ᱫᱚ ᱛᱟᱦᱮᱱ ᱠᱟᱱ ᱛᱟᱦᱮᱸᱫᱚ ᱢᱮᱱᱠᱷᱟᱱ ᱱᱮᱛᱟᱨᱟᱜ ᱦᱚᱭ ᱦᱤᱸᱥᱤᱫ ᱠᱚ ᱯᱟᱞᱴᱟᱣ ᱠᱷᱟᱹᱛᱤᱨ ᱛᱮ ᱟᱨᱠᱤ ᱟᱹᱨᱩ ᱯᱷᱮᱨᱟᱜ ᱠᱟᱱ ᱠᱷᱟᱹᱛᱤᱨ ᱛᱮ ᱱᱟᱹᱭ ᱠᱚᱨᱮ ᱫᱟᱜ ᱦᱚᱸ ᱠᱚᱢᱚᱜ ᱠᱟᱱᱟ
ᱞᱟᱹᱭ ᱟᱠᱚ ᱢᱟᱨᱟᱝ ᱢᱟᱨᱟᱝ ᱱᱟᱹᱭ ᱠᱚᱨᱮ ᱫᱚ ᱥᱟᱨᱟ ᱵᱚᱪᱷᱚᱨ ᱫᱟᱜ ᱛᱟᱦᱮᱱᱟ
ᱦᱮᱸ ᱫᱟᱜ ᱫᱚ ᱛᱟᱦᱮᱱᱟ ᱢᱮᱱᱠᱷᱟᱱ ᱟᱫᱚ ᱦᱚᱭ ᱦᱤᱥᱤᱫ ᱵᱟᱝ ᱟᱹᱨᱩ ᱯᱷᱮᱨᱟᱜ ᱠᱟᱱᱟ ᱫᱟᱜ ᱡᱟᱹᱲᱤ ᱠᱚ ᱦᱚᱸ ᱵᱟᱝ ᱦᱩᱭᱩᱜ ᱠᱟᱱᱟ ᱟᱫᱚ ᱚᱱᱟ ᱠᱷᱟᱹᱛᱤᱨ ᱛᱮ ᱱᱟᱹᱭ ᱠᱚᱨᱮ ᱫᱟᱜ ᱦᱚᱸ ᱠᱚᱢᱚᱜ ᱠᱟᱱᱟ
ᱟᱯᱮ ᱥᱮᱫ ᱫᱚ ᱪᱮᱫ ᱢᱮᱱᱟᱜ-ᱟ?
ᱟᱞᱮ ᱥᱮᱫ ᱫᱚ ᱵᱟᱹᱱᱩᱜ-ᱟ ᱚᱱᱠᱟ ᱱᱟᱹᱭ ᱜᱟᱰᱟ ᱠᱚ, ᱵᱤᱨ ᱠᱚ ᱵᱟᱹᱱᱩᱜ-ᱟ ᱟᱞᱮ ᱥᱮᱫ ᱫᱚ
ᱤᱧᱦᱚ ᱚᱱᱠᱟ ᱫᱟᱬᱟᱱ ᱠᱩᱧ ᱠᱩᱥᱤᱭᱟᱜ ᱜᱮᱭᱟ ᱱᱟᱹᱭ ᱜᱟᱰᱟ ᱠᱚᱨᱮ
ᱟᱫᱚᱢ ᱪᱟᱞᱟᱣ ᱵᱟᱲᱟᱣ ᱠᱟᱱᱟ ᱥᱮ ᱵᱟᱝ ᱛᱟᱦᱚᱞᱮ?
ᱵᱟᱝ ᱵᱟᱹᱧ ᱥᱮᱱ ᱵᱟᱲᱟ ᱵᱟᱹᱧ ᱥᱮᱱ ᱵᱟᱲᱟ ᱟᱠᱟᱱᱟ ᱠᱤᱱᱛᱩ ᱥᱮᱱᱚᱜ ᱥᱟᱱᱟᱧᱟ
ᱟᱯᱮ ᱥᱮᱫ ᱵᱩᱨᱩ ᱢᱮᱱᱟᱜ ᱟᱥᱮ ᱵᱟᱝ? ᱵᱩᱨᱩ ᱢᱮᱱᱟ ᱟᱥᱮ ᱵᱟᱝ ᱟᱯᱮ ᱥᱮᱫ ᱵᱩᱨᱩ?
ᱟᱞᱮᱥᱮᱫ ᱵᱩᱨᱩ ᱢᱮᱱᱟᱜ-ᱟ ᱛᱚ ᱟᱞᱮ ᱠᱷᱚᱡ ᱛᱷᱚᱲᱟ ᱡᱷᱟᱹᱞ ᱧᱚᱜ ᱨᱮ ᱢᱮᱱᱟᱜ-ᱟ ᱛᱚ ᱢᱮᱱᱟᱜ-ᱟ ᱦᱮᱸ ᱥᱮᱱ ᱵᱟᱲᱟᱣ ᱠᱟᱱᱟᱧ ᱵᱩᱨᱩ ᱫᱚ ᱟᱫᱚ ᱢᱤᱫ ᱫᱷᱟᱣ ᱵᱟᱨ ᱫᱷᱟᱣ ᱤᱧ ᱥᱮᱱ ᱞᱮᱱᱟ 'ᱡᱳᱨ' ᱮᱫᱛᱮ ᱵᱟᱨ ᱫᱷᱟᱣ ᱜᱤᱧ ᱥᱮᱱ ᱠᱟᱱᱟ
ᱟᱫᱚ ᱵᱩᱨᱩ ᱫᱚᱢ ᱫᱮᱡ ᱟᱠᱟᱱᱟ ᱥᱮ ᱢᱟᱱᱮ ᱞᱟᱛᱟᱨ ᱠᱷᱚᱡ ᱜᱮᱢ ᱧᱮᱞ ᱠᱟᱛᱮᱢ ᱨᱩᱭᱟᱹᱲ ᱦᱮᱡ ᱟᱠᱟᱱᱟ ᱚᱱᱮ ᱪᱮᱫ ᱞᱮᱠᱟ
ᱫᱮᱡ ᱟᱠᱟᱹᱱᱟᱹᱧ ᱟᱫᱚ ᱢᱟᱱᱮ ᱯᱩᱨᱟᱹ ᱢᱩᱪᱟᱹᱫ ᱫᱷᱟᱹᱨᱤᱡ ᱫᱮᱡ ᱟᱠᱟᱱᱟ ᱚᱨᱫᱷᱮᱠ ᱫᱩᱨᱤᱧ ᱫᱮᱡ ᱟᱠᱟᱱᱟ᱾ ᱢᱩᱪᱟᱹᱫ ᱦᱟᱹᱨᱤᱡ ᱫᱚ ᱵᱟᱹᱧ ᱫᱮᱡ ᱟᱠᱟᱱᱟ
ᱟᱫᱚ ᱵᱤᱨ ᱵᱩᱨᱩ ᱨᱮᱫᱚ ᱩᱱᱠᱩ ᱚᱱᱮ ᱮᱴᱟᱜ ᱠᱤᱪᱷᱩ ᱡᱤᱭᱟᱹᱞᱤ ᱠᱚᱫᱚ ᱵᱟᱝᱠᱚ ᱛᱟᱦᱮᱱ ᱜᱮᱭᱟ᱾
ᱵᱩᱨᱩ ᱨᱮ
ᱦᱩᱸ
ᱛᱟᱦᱮᱱ ᱜᱮᱭᱟ ᱠᱚ ᱟᱫᱚ ᱠᱤᱱᱛᱩ ᱦᱟᱹᱲᱩ ᱟᱹᱰᱤ ᱡᱟᱹᱥᱛᱤ ᱢᱮᱱᱟᱜ ᱠᱚᱣᱟ
ᱚᱻ ᱦᱟᱲᱩ ᱵᱩᱴᱟᱹ ᱢᱮᱱᱟᱜ-ᱟ ᱡᱟᱥᱛᱤ
ᱦᱮᱸ ᱚᱸᱰᱮ ᱫᱚ ᱡᱟᱹᱥᱛᱤ ᱢᱮᱱᱟᱜ ᱠᱚᱣᱟ ᱟᱨ ᱮᱴᱟᱜ ᱠᱤᱪᱷᱩ ᱡᱤᱭᱟᱹᱞᱤ ᱦᱚ ᱢᱮᱱᱟᱜ ᱠᱚᱣᱟ ᱦᱮᱸ ᱵᱚᱛᱚᱨ ᱟᱠᱚ ᱜᱮᱣᱟᱹᱧ
ᱦᱩᱸ ᱦᱩᱸ
ᱞᱟᱦᱟ ᱦᱚᱢ ᱵᱟᱢ ᱵᱚᱛᱚᱨ ᱟᱠ ᱠᱚᱣᱟ ᱥᱮᱢ ᱵᱚᱛᱚᱨ ᱟᱠ ᱠᱚᱣᱟ
ᱵᱟ ᱦᱟᱹᱲᱩ ᱫᱩᱧ ᱵᱚᱛᱚᱨ ᱟᱠᱚ ᱜᱮᱭᱟ, ᱤᱧ ᱦᱚ ᱫᱚᱢᱮ ᱠᱚ ᱫᱚᱱ ᱵᱟᱲᱟᱭᱟ ᱟᱫᱚ ᱤᱧ ᱡᱩᱫᱤ ᱞᱟᱦᱟ ᱛᱮ ᱵᱟᱝᱠᱚ ᱞᱟᱹᱭ ᱛᱟᱦᱮᱸᱫᱼᱟ ᱦᱩᱲᱩ ᱫᱚ ᱥᱟᱵ ᱠᱟᱛᱮᱫ ᱠᱚ ᱫᱟᱹᱲᱟ ᱴᱮᱣᱤᱧ ᱢᱮᱭᱟ ᱠᱚ ᱟᱨ ᱠᱚ ᱫᱟᱹᱲᱟ ᱚᱱᱠᱟ ᱵᱟᱝᱠᱚ ᱞᱟᱹᱭᱟ ᱟᱫᱚᱧ ᱵᱚᱛᱚᱨᱚᱜ ᱛᱟᱦᱮᱱᱟ ᱩᱱ ᱠᱷᱚᱱᱟᱜ ᱠᱟᱹᱴᱤᱡ ᱠᱷᱚᱱᱟᱜ ᱚᱱᱠᱟ ᱵᱚᱛᱚᱨ ᱪᱚᱣᱼᱼ ᱛᱟᱦᱮᱸ ᱠᱚ ᱥᱮ ᱜᱚᱜᱚ ᱛᱟᱠᱚ ᱜᱚᱲᱚᱢ ᱦᱟᱲᱟᱢ ᱛᱟᱠᱚ ᱠᱩᱞᱤ ᱟᱠᱚ ᱦᱮᱸ ᱦᱟᱹᱲᱩᱢ ᱦᱮᱡ ᱟᱠᱟᱱᱟᱭ ᱟᱢᱮ ᱥᱟᱵ ᱢᱮᱭᱟ ᱟᱨᱮ ᱟᱹᱠᱷᱤᱨ ᱢᱮᱭᱟ ᱟᱫᱚ ᱚᱱᱟ ᱵᱚᱛᱚᱨ ᱜᱮ ᱮᱠᱷᱚᱱᱳ ᱢᱮᱱᱟᱜᱼᱟ ᱦᱟᱹᱲᱩ ᱫᱚᱩᱧ ᱵᱚᱛᱚᱨ ᱟᱠᱚᱣᱟ ᱤᱧᱦᱚᱸ
ᱦᱮᱸ ᱤᱧ 'ᱦᱚᱧ ᱢᱚᱛᱚ' ᱟᱨ ᱡᱤᱭᱟᱹᱞᱤ ᱪᱤᱞᱤ ᱪᱤᱞᱤ ᱡᱤᱭᱟᱹᱞᱤ ᱠᱚᱢ ᱧᱮᱞ ᱟᱠᱟᱫ ᱠᱚᱣᱟ ᱢᱟᱨᱟᱝ ᱢᱟᱨᱟᱝ
ᱢᱟᱨᱟᱝ, ᱢᱟᱲᱟᱝ ᱵᱤᱨ ᱨᱮ ᱧᱮᱞ ᱟᱠᱟᱫ ᱠᱚᱜᱤᱭᱟᱹᱧ, ᱟᱹᱰᱤ ᱟᱭᱢᱟ ᱡᱤᱭᱟᱹᱞᱤ ᱠᱚ ᱧᱮᱞ ᱟᱠᱟᱫ
ᱚᱠᱛᱚ ᱛᱚᱫᱚ ᱦᱩᱭ ᱥᱮᱴᱮᱨ ᱟᱠᱟᱱ ᱛᱟᱞᱟᱝ-ᱟ, ᱢᱟ ᱮᱱᱠᱷᱟᱱ ᱟᱫᱚ ᱦᱮᱸ ᱟᱨ ᱢᱤᱫ ᱫᱷᱟᱣ ᱞᱟᱝ ᱜᱟᱞᱢᱟᱨᱟᱣᱟ᱾ ᱥᱮ ᱪᱮᱫ ᱮᱢ ᱞᱟᱹᱭᱫᱟ ᱦᱮᱸ ᱟᱨ ᱢᱤᱫ ᱫᱷᱟᱣ ᱞᱟᱝ ᱜᱟᱞᱢᱟᱨᱟᱜᱼᱟ
ᱦᱳᱭ
ᱴᱷᱤᱠ ᱜᱮᱭᱟ ᱢᱟ ᱛᱟᱦᱚᱞᱮ ᱚᱱᱠᱟ ᱜᱮ ᱨᱚᱯᱚᱲ ᱦᱩᱭᱩᱜᱼᱟ